ᱢᱟ ᱟᱢᱜᱮ ᱞᱟᱹᱭ ᱢᱮ ᱢᱟ ᱾
ᱦᱮᱸ ᱨᱚᱲ ᱟᱸᱡᱚᱢᱚᱜ ᱠᱟᱱᱟ ᱾ᱟᱫᱚ ᱦᱚᱸᱜᱼᱚᱭ ᱡᱟᱦᱟᱸᱞᱟᱝ ᱜᱚᱞᱯᱷᱚᱭ ᱮᱫ ᱛᱟᱦᱮᱡ ᱮ ᱡᱮ ᱟᱵᱚ ᱵᱚᱱ ᱧᱮᱞ ᱟᱠᱟᱫᱟ ᱮ ᱡᱮ ᱜᱤᱫᱽᱨᱟᱹ ᱢᱤᱫᱴᱟᱝ ᱮ ᱡᱟᱱᱟᱢ ᱞᱮ ᱞᱮᱱᱠᱷᱟᱱ ᱮ ᱟᱭᱢᱟ ᱨᱚᱠᱚᱢ ᱛᱟᱞᱟ ᱛᱮᱵᱚᱱ ᱵᱩᱞᱟᱹᱣᱭᱟ ᱡᱟᱦᱟᱸ ᱫᱚ ᱢᱤᱫᱴᱟᱝ ᱚᱲᱟᱜ ᱨᱮ ᱢᱤᱫᱴᱟᱝ ᱡᱩᱫᱤ ᱦᱩᱭᱩᱜ ᱠᱟᱱᱟ ᱥᱟᱫᱷᱮᱨ ᱵᱮᱴᱟ ᱟᱫᱤ ᱫᱤᱱ ᱯᱚᱨ ᱢᱤᱫᱴᱟᱝ ᱠᱚᱲᱟ ᱜᱤᱫᱽᱨᱟᱹ ᱦᱩᱭᱱᱟ ᱥᱮ ᱠᱩᱲᱤ ᱜᱤᱫᱽᱨᱟᱹ ᱦᱩᱭᱱᱟ ᱱᱩᱭ ᱫᱚ ᱱᱩᱭ ᱪᱮᱛᱟᱱ ᱪᱮᱨᱮᱡ ᱮᱸ ᱫᱩᱞᱟᱹᱲ ᱟᱹᱰᱤ ᱨᱚᱠᱚᱢ ᱦᱩᱭᱩᱜᱼᱟ ᱟᱨᱠᱤ ᱚᱱᱟ ᱠᱚ ᱢᱩᱫᱽᱨᱮ ᱟᱢ ᱚᱠᱟ ᱠᱚᱢ ᱵᱟᱲᱟᱭ ᱠᱟᱹᱴᱤᱡ ᱞᱮᱭ ᱞᱮᱱᱠᱷᱟᱱ ᱱᱟᱯᱟᱭᱼᱚᱜ
ᱡᱮᱢᱚᱱ ᱠᱚ ᱞᱟᱹᱭᱟ ᱥᱚᱱᱟ ᱵᱤᱴᱤ ᱛᱤᱧ ᱟᱞᱚᱢ ᱜᱳ ᱨᱟᱜᱽ ᱛᱤᱧ ᱛᱷᱤᱨᱚᱜ ᱢᱮ ᱚᱱᱟᱧ ᱠᱤᱨᱤᱧᱟᱢᱟ, ᱯᱩᱛᱩᱞ ᱠᱚᱧ ᱠᱤᱨᱤᱧᱟᱢᱟ, ᱡᱟᱢᱟ ᱠᱚᱧ ᱠᱤᱨᱤᱧᱟᱢᱟ ᱟᱨ ᱠᱚᱲᱟ ᱜᱤᱫᱽᱨᱟᱹ ᱦᱚᱸ ᱚᱱᱠᱟ ᱠᱚ ᱵᱩᱞᱟᱹᱣ ᱠᱚᱣᱟ ᱠᱚ ᱥᱚᱱᱟ ᱵᱮᱴᱟ ᱛᱤᱧ ᱤᱧᱦᱚᱸ ᱜᱟᱹᱰᱤ ᱠᱚᱧ ᱠᱤᱨᱤᱧᱟᱢᱟ ᱡᱤᱥᱤᱯᱤ ᱜᱟᱹᱰᱤ ᱠᱚᱸ ᱵᱟᱠᱚ ᱨᱟᱜᱟ ᱞᱟᱹᱰᱩ ᱠᱚᱧ ᱟᱹᱜᱩᱟᱢᱟ ᱚᱱᱠᱟᱧ ᱟᱸᱡᱚᱢ ᱠᱟᱜ ᱠᱚᱣᱟ᱾
ᱦᱮᱸ ᱮᱠᱟᱞ ᱮᱸ ᱱᱚᱝᱠᱟ ᱫᱚᱠᱚ ᱞᱟᱹᱭ ᱵᱟᱲᱟᱭ ᱜᱤᱟᱹᱧ ᱤᱧ ᱦᱩᱧ ᱟᱸᱡᱚᱢ ᱫᱚᱧ ᱟᱸᱡᱚᱢ ᱠᱟᱜ ᱠᱚᱣᱟ ᱛᱟᱣ ᱦᱚᱸ ᱱᱚᱝᱠᱟᱠᱚ ᱞᱟᱹᱭᱟ ᱾ ᱪᱟᱸᱫᱳ ᱵᱚᱸᱜᱟ ᱩᱫᱩᱜ ᱠᱟᱛᱮᱜ ᱠᱚ ᱢᱮᱛᱟᱭᱟ ᱛᱷᱤᱨᱚᱜ ᱢᱮ ᱵᱮᱴᱟ ᱛᱷᱤᱨᱚᱜ ᱢᱮ ᱦᱟᱹᱱᱤ ᱪᱚᱴᱨᱮ ᱪᱟᱸᱫᱳ ᱵᱚᱸᱜᱟ ᱢᱮᱱᱟᱭᱟ ᱪᱟᱸᱫᱳ ᱵᱚᱸᱜᱟ ᱢᱟᱥᱮ ᱟᱞᱤᱡ ᱱᱩᱭ ᱵᱟᱹᱵᱩ ᱞᱟᱹᱜᱤᱫ ᱛᱚᱣᱟ ᱫᱟᱠᱟ ᱮᱢ ᱦᱚᱫᱟᱭ ᱢᱮ ᱚᱱᱚ ᱢᱚᱧ ᱡᱚᱢᱟ ᱚᱱᱠᱟᱱᱟᱜ ᱠᱟᱛᱷᱟ ᱠᱚ ᱞᱟᱹᱭ ᱜᱤᱭᱟ᱾
ᱦᱳᱭ ᱦᱳᱭ ᱱᱚᱣᱟ ᱦᱚᱸ ᱟᱸᱡᱚᱢ ᱫᱚ ᱟᱸᱡᱚᱢ ᱠᱟᱜ ᱜᱮᱭᱟ᱾
ᱟᱨᱦᱚᱸ ᱢᱤᱫᱴᱟᱝ ᱠᱟᱛᱷᱟ ᱡᱟᱦᱟᱸᱧ ᱞᱮᱭᱮᱜ ᱛᱷᱤ ᱡᱮ ᱚᱱᱠᱟᱱ ᱠᱟᱛᱷᱟ ᱦᱚᱸᱠᱚ ᱞᱟᱹᱭᱟ ᱡᱮᱢᱚᱱ ᱠᱚᱸᱜ ᱢᱟᱞᱮ ᱴᱩᱴᱤ ᱠᱮᱫᱮ ᱵᱩᱞᱩᱝ, ᱥᱩᱱᱩᱢ ᱵᱟᱹᱱᱩᱜ ᱛᱟᱞᱮ ᱪᱤᱠᱟᱹ ᱛᱮᱫᱚᱞᱮ ᱨᱚᱝ ᱪᱷᱚᱝ ᱠᱟᱹᱢᱤᱭᱟ ᱚᱱᱠᱟᱱ ᱠᱚᱲᱟ ᱜᱤᱫᱽᱨᱟᱹ ᱠᱚ ᱞᱟᱹᱭ ᱟᱠᱚᱣᱟ ᱟᱨᱠᱤ
ᱦᱚᱭ,
ᱦᱮᱸ ᱱᱟᱯᱟᱭ ᱜᱮᱭᱟ ᱮᱠᱷᱟᱱ ᱮᱦ ᱛᱟᱯᱚᱨ
ᱦᱚᱜᱼᱚᱭ ᱡᱮ ᱜᱤᱫᱽᱨᱟᱹ ᱢᱤᱫᱴᱟᱝ ᱜᱤᱫᱟᱞ ᱢᱤᱫᱴᱟᱝ ᱜᱤᱫᱽᱨᱟᱹᱭ ᱦᱟᱨᱟ ᱵᱩᱨᱩᱜ ᱠᱟᱱᱟ ᱵᱟᱹᱭ ᱵᱟᱹᱭ ᱛᱮ ᱾ ᱟᱪᱪᱷᱟ ᱦᱟᱨᱟ ᱵᱩᱨᱩᱜ ᱚᱠᱛᱚ ᱨᱮ ᱱᱩᱭ ᱚᱠᱟ ᱞᱮᱠᱟ ᱛᱟᱞᱟᱛᱮ ᱢᱤᱫᱴᱟᱝ ᱢᱤᱫᱴᱟᱝ ᱟᱭᱳ ᱦᱤᱥᱟᱹᱵ ᱛᱮ ᱡᱩᱫᱤᱢ ᱞᱟᱹᱭᱟ ᱪᱤᱠ ᱞᱮᱠᱟᱢ ᱜᱟᱭᱤᱴᱮ ᱞᱮᱠᱷᱟᱱ ᱱᱩᱭ ᱫᱚ ᱥᱮ ᱟᱭᱩ ᱛᱟᱞᱟᱛᱮ ᱱᱩᱭ ᱜᱤᱫᱽᱨᱟᱹ ᱫᱚ ᱱᱟᱯᱟᱭ ᱴᱷᱤᱠ ᱚᱞᱚᱜ ᱯᱟᱲᱦᱟᱜ ᱮ ᱥᱮᱬᱟ ᱫᱟᱲᱮᱭᱟᱜᱼᱟ ᱩᱱᱟᱹᱜ ᱦᱩᱰᱤᱧ ᱩᱢᱮᱨ ᱨᱟᱭ ᱡᱩᱫᱤ ᱳᱣᱟᱱ ᱠᱷᱚᱱ ᱯᱷᱳᱨ ᱥᱮ ᱯᱷᱟᱭᱤᱵ ᱫᱷᱟᱹᱵᱤᱡ ᱡᱩᱫᱤᱧ ᱞᱟᱹᱭᱟ ᱾
ᱦᱩᱸ ᱛᱚᱠᱷᱚᱱ ᱫᱚ ᱡᱟᱹᱥᱛᱤ ᱠᱷᱮᱞᱪᱚ ᱫᱚ ᱪᱟᱞᱟ ᱵᱟᱝᱼᱟ ᱠᱷᱮᱞᱪᱚ ᱪᱟᱞᱟᱣ ᱦᱩᱭᱩᱜᱼᱟ ᱳᱭ ᱜᱤᱫᱽᱨᱟᱹ ᱫᱚ ᱠᱷᱮᱞ ᱜᱮ ᱥᱚᱵ᱾ ᱛᱷᱮᱠᱮ ᱵᱮᱥᱤ ᱠᱚ ᱠᱩᱥᱤᱭᱟᱜ ᱜᱮᱭᱟ ᱡᱩᱫᱤ ᱚᱲᱟᱜ ᱨᱮ ᱥᱚᱵ ᱥᱚᱢᱚᱭ ᱚᱲᱟᱜ ᱨᱮᱢ ᱫᱩᱲᱩᱜ ᱫᱚᱦᱚ ᱠᱟᱭᱟ ᱚᱱᱟ ᱛᱮᱦᱚᱸ ᱵᱟᱝ ᱦᱩᱭᱩᱜᱼᱟ ᱥᱮ ᱟᱹᱰᱤ ᱥᱛᱟᱹᱭ ᱵᱳᱭ ᱮᱢ ᱞᱮᱠᱷᱟᱱ ᱜᱮ ᱵᱷᱟᱜᱮ ᱜᱮᱭᱟᱱᱮ ᱧᱟᱢᱟ ᱾ ᱥᱮ ᱵᱷᱟᱜᱮ ᱯᱟᱲᱦᱟᱣ ᱫᱟᱲᱮᱭᱟᱜᱼᱟᱭ ᱵᱷᱟᱜᱮ ᱵᱩᱡ ᱫᱟᱲᱮ ᱦᱩᱭ ᱟᱛᱮᱭᱟ ᱚᱱᱟ ᱫᱚ ᱵᱟᱝ ᱠᱟᱱᱟ ᱦᱳᱭ ᱠᱷᱮᱞ ᱦᱚᱸ ᱥᱮᱛᱟᱜ ᱵᱮᱲᱟ ᱠᱷᱮᱞ ᱪᱟᱞᱟᱣ ᱦᱚᱪᱚ ᱦᱩᱭᱩᱜᱼᱟ ᱰᱟᱭᱟᱜ ᱱᱤᱡᱮ ᱦᱚᱸ ᱵᱟᱨᱚᱱ ᱪᱚ ᱪᱟᱞᱟᱣ ᱦᱩᱭᱩᱜᱼᱟ ᱟᱭᱳ ᱛᱟᱠᱚ ᱦᱚᱸ ᱡᱟᱛᱮ ᱩᱱᱠᱩ ᱥᱮᱲᱟ ᱟᱠᱚ ᱢᱟᱠᱚ ᱡᱮ ᱱᱚᱝᱠᱟ ᱱᱚᱝᱠᱟ ᱡᱮ ᱱᱚᱝᱠᱟ ᱞᱮᱠᱟᱱ ᱦᱚᱲᱢᱚ ᱵᱷᱟᱜᱮ ᱛᱟᱦᱮᱱᱟ ᱥᱮᱛᱟᱜ ᱵᱮᱲᱟ ᱦᱚᱸ, ᱛᱟᱨᱟᱥᱤ ᱥᱤᱧ ᱵᱮᱲᱟ ᱦᱚᱸ ᱟᱨ ᱟᱭᱩᱵ ᱠᱷᱟᱱ ᱜᱮ ᱯᱟᱲᱦᱟᱣ ᱠᱚ ᱫᱩᱲᱩᱵ ᱠᱚᱣᱟ ᱠᱚ ᱟᱨ ᱱᱚᱛᱮ ᱥᱤᱠᱩᱞ ᱠᱚ ᱪᱟᱞᱟ ᱟᱠᱚ ᱥᱤᱠᱩᱞ ᱠᱚᱠᱚ ᱤᱰᱤ ᱠᱚᱣᱟ ᱠᱚ ᱾ ᱢᱮᱛᱟ ᱠᱚᱣᱟ ᱠᱚ ᱡᱮ ᱵᱷᱟ ᱵᱟᱹᱲᱤᱡ ᱠᱟᱛᱷᱟ ᱵᱟᱜ ᱵᱟᱹᱲᱤᱡ ᱠᱟᱛᱷᱟ ᱵᱟᱝᱠᱚ ᱞᱟᱹᱭᱟ ᱪᱮᱜᱠᱟᱱ ᱠᱟᱛᱷᱟ ᱠᱚᱠᱚ ᱞᱟᱹᱭᱟ ᱦᱩᱸ ᱡᱚᱛᱚ ᱦᱚᱲ ᱥᱚᱵ ᱥᱚᱢᱚᱭ ᱥᱚᱱᱢᱟᱱ ᱟᱛᱮᱜ ᱢᱟᱱᱟᱣ ᱠᱟᱛᱮᱜ ᱪᱟᱞᱟᱣ ᱠᱚ ᱢᱮᱛᱟ ᱠᱚᱣᱟ ᱠᱚ ᱾ ᱱᱟᱝ ᱠᱚ ᱥᱚᱲᱟᱣ ᱠᱚ ᱾
ᱦᱮᱸ ᱮᱠᱵᱟᱨᱮ ᱟᱸᱰᱤ ᱱᱟᱯᱟᱭ ᱠᱟᱛᱷᱟᱢ ᱞᱟᱹᱭᱟ ᱢᱮᱱᱠᱷᱟᱱ ᱢᱤᱫᱴᱟᱝ ᱟᱭᱳᱼᱵᱟᱵᱟᱣᱟᱜ ᱢᱤᱫᱴᱟᱝ ᱫᱟᱭᱤᱛᱛᱚ ᱛᱟᱦᱮᱱᱟ ᱜᱤᱫᱽᱨᱟᱹ ᱫᱚ ᱢᱤᱫᱴᱟᱝ ᱤᱧ ᱫᱚ ᱱᱚᱝᱠᱟᱧ ᱞᱟᱹᱭᱟ
ᱜᱤᱫᱽᱨᱟᱹ ᱟᱜ ᱦᱩᱢᱤᱱ ᱦᱩᱰᱤᱧ ᱩᱢᱮᱨ ᱨᱮᱫᱚ ᱡᱟᱦᱟᱸᱭ ᱢᱤᱫᱴᱟᱝ ᱩᱢᱮᱨ ᱛᱟᱦᱮᱱ ᱛᱟᱠᱚᱣᱟ ᱚᱱᱟ ᱚᱠᱛᱚ ᱨᱮᱫᱚ ᱱᱤᱛᱚᱜ ᱟᱢ ᱢᱤᱫᱴᱟᱝ ᱡᱟᱦᱱᱟᱜ ᱮᱢ ᱢᱟᱱᱮ ᱞᱟᱹᱭ ᱫᱟᱲᱮ ᱟᱭᱟᱢ᱾ ᱰᱟᱭᱨᱮᱴ ᱫᱚ ᱢᱟᱢ ᱟᱹᱪᱩ ᱫᱟᱲᱮᱟᱭᱟ ᱵᱚᱞᱛᱮ ᱪᱮᱫᱠᱟ ᱵᱮᱴᱟ ᱠᱟᱹᱴᱤᱡ ᱚᱱᱟᱢ ᱟᱹᱜᱩ ᱠᱮᱭᱟ ᱵᱩᱞᱩᱝ ᱮᱢ ᱟᱹᱜᱩ ᱠᱮᱭᱟ᱾ ᱚᱱᱠᱟ ᱠᱟᱛᱮᱜ ᱜᱤᱫᱽᱨᱟᱹ ᱫᱚ ᱵᱟᱠᱚ ᱞᱟᱹᱭ ᱟᱠᱚᱣᱟ ᱡᱮ ᱜᱤᱫᱽᱨᱟᱹ ᱩᱢᱮᱨ ᱨᱮ ᱡᱮ ᱵᱩᱞᱩᱝ ᱟᱹᱜᱩᱭ ᱢᱮ ᱫᱩ ᱪᱮᱫ ᱮᱢ ᱪᱤᱠᱟᱹᱭᱫᱟ ᱵᱩᱞᱩᱝ ᱵᱟᱢ ᱟᱹᱜᱩ ᱫᱟᱲᱮᱭᱟᱜ ᱠᱟᱱᱟ ᱢᱟᱱᱮ ᱩᱱ ᱢᱤᱫᱴᱟᱝ ᱟᱵᱚ ᱦᱚᱸ ᱢᱤᱫᱴᱟᱝ ᱧᱮᱞ ᱠᱟᱱᱟ ᱢᱤᱫᱴᱟᱝ ᱥᱟᱥᱚᱱ ᱢᱤᱫᱴᱟᱝ ᱥᱤᱥᱴᱮᱢ ᱢᱮᱱᱟᱜ ᱛᱟᱵᱚᱱᱟ ᱟᱨ ᱡᱩᱫᱤ ᱱᱟᱯᱟᱭ ᱰᱟᱦᱟᱨ ᱵᱚᱞᱛᱮ ᱡᱟᱦᱟᱸᱢ ᱞᱟᱹᱭ ᱠᱮᱫᱟ ᱮᱸ ᱱᱩᱭᱟᱜ ᱛᱟᱞᱟᱨᱮ ᱫᱚ ᱥᱟᱹᱨᱤ ᱠᱟᱛᱷᱟ ᱞᱟᱹᱭ ᱮᱲᱮ ᱠᱟᱛᱷᱟ ᱟᱞᱚᱢ ᱞᱟᱹᱭᱟᱢ ᱦᱩᱰᱩᱧ ᱢᱟᱨᱟᱝ ᱦᱚᱲ ᱥᱚᱢᱢᱟᱱ ᱮᱢ ᱥᱟᱶᱛᱮ ᱦᱩᱰᱤᱧ ᱠᱷᱚᱱᱜᱮ ᱚᱠᱚᱭ ᱚᱠᱟ ᱥᱟᱹᱜᱟᱹᱭ ᱚᱠᱟ ᱞᱮᱠᱟᱛᱮᱢ ᱨᱚᱲᱟᱭᱟ ᱚᱱᱟ ᱠᱚ ᱪᱮᱫᱟᱭ? ᱦᱮ ᱟᱨ ᱡᱩᱫᱤ ᱚᱞᱚᱜ ᱯᱟᱲᱦᱟᱣ ᱥᱤᱥᱴᱮᱢ ᱞᱟᱹᱭ ᱞᱮᱠᱷᱟᱱ ᱟᱡ ᱚᱱᱟ ᱩᱱᱟᱹᱜ ᱦᱩᱰᱤᱧ ᱚᱠᱛᱚ ᱨᱮᱜᱮ ᱟᱡ ᱦᱚᱸ ᱤᱛᱩᱱ ᱟᱥᱲᱟ ᱱᱮᱛᱟᱨ ᱫᱚ ᱱᱟᱦᱟᱜ ᱤᱛᱩᱱ ᱟᱥᱲᱟ ᱨᱮ ᱯᱷᱩᱛᱤᱭᱟ ᱥᱟᱶᱛᱮ ᱚᱲᱟᱜ ᱨᱮᱦᱚᱸ ᱱᱟᱯᱟᱭ ᱩᱫᱩᱜᱟᱭᱟ ᱚᱠᱟ ᱠᱚᱭ ᱫᱟᱲᱮᱜ ᱠᱟᱱᱟ ᱵᱟᱭ ᱫᱟᱲᱮᱜ ᱠᱟᱱᱟ ᱡᱮᱢᱚᱱ ᱚ ᱛ ᱜ ᱝ ᱜ ᱚᱱᱮ ᱜ᱾ ᱛ ᱜ ᱝ ᱞ ᱟ ᱠ ᱡ ᱢ ᱣ ᱛᱮᱵᱚᱱ ᱟᱨᱦᱚᱸ ᱵᱟᱝᱞᱟ ᱯᱟᱹᱨᱥᱤ᱾ ᱚ ᱟ ᱾ ᱨᱳᱥᱳᱚᱭ ᱫᱤᱨᱜᱷᱚᱭᱩ ᱛᱟᱨᱯᱚᱨ ᱤᱝᱞᱤᱥ ᱯᱟᱹᱨᱥᱤ ᱮ ᱵᱤ ᱥᱤ ᱰᱤ ᱚᱱᱟᱠᱚ ᱱᱟᱠᱚ ᱛᱤᱱᱟᱹᱜ ᱯᱟᱹᱨᱥᱤ ᱥᱮᱬᱟ ᱫᱟᱲᱮᱭᱟᱜᱼᱟ ᱩᱱᱟᱹᱜ ᱜᱮ ᱱᱟᱯᱟᱭᱟ ᱟᱨᱠᱤ ᱠᱚᱢ ᱠᱚᱢᱛᱮ᱾ ᱟᱪᱪᱷᱟ ᱟᱨ ᱦᱟᱨᱟᱭᱱᱟ ᱚᱱᱟᱠᱚᱭ ᱥᱮᱬᱟ ᱠᱮᱫᱟ ᱟᱪᱪᱷᱟ ᱚᱱᱟ ᱯᱚᱨ ᱱᱩᱭ ᱢᱤᱫᱴᱟᱝ ᱜᱤᱫᱽᱨᱟᱹ ᱟᱜ ᱪᱮᱫ ᱞᱮᱠᱟᱱ ᱫᱟᱭᱤᱛᱛᱚ ᱛᱟᱦᱮᱸᱱ ᱞᱟᱹᱠᱛᱤᱜ ᱠᱟᱱ ᱛᱟᱭᱟ ᱡᱮᱢᱚᱱ ᱱᱟᱯᱟᱭ ᱯᱟᱲᱦᱟᱣ ᱫᱟᱲᱮᱭᱟᱜᱼᱟ ᱡᱟᱦᱟᱸᱭ ᱢᱟᱱᱮ ᱢᱤᱫᱴᱟᱝ ᱜᱤᱫᱽᱨᱟᱹ ᱡᱩᱫᱤ ᱞᱟᱹᱭᱟ ᱱᱟᱯᱟᱭ ᱤᱧ ᱯᱟᱲᱦᱟᱜᱼᱟ ᱛᱟᱦᱞᱮ ᱩᱱᱤ ᱜᱤᱫᱽᱨᱟᱹ ᱴᱷᱮᱱ ᱪᱮᱫ ᱪᱮᱫ ᱠᱚᱨᱟᱣ ᱞᱟᱠᱛᱤ ᱦᱮᱞᱳ ᱦᱮᱞᱳ ᱨᱚᱲ ᱵᱟᱝ ᱟᱸᱡᱚᱢᱚᱜ ᱠᱟᱱᱟ᱾ ᱦᱮᱞᱳ